ᱦᱮᱞᱳ
ᱦᱳᱭ ᱦᱮᱞᱳ
ᱦᱚᱸ ᱨᱚᱲ ᱟᱡᱚᱢᱚᱜ ᱠᱟᱱ ᱛᱟᱦᱮᱱᱟ?
ᱦᱳᱭ ᱦᱳᱭ ᱨᱚᱲ ᱟᱸᱡᱚᱢᱚᱜ ᱠᱟᱱᱟ᱾
ᱟᱪᱪᱷᱟ ᱛᱟᱦᱞᱮ ᱪᱮᱫ ᱠᱚᱯᱮ ᱠᱟᱹᱢᱤ ᱵᱟᱲᱟᱭᱮᱫᱼᱟ ᱛᱟᱦᱞᱮ?
ᱠᱟᱹᱢᱤ ᱵᱟᱲᱟ ᱫᱚ ᱥᱮᱨᱚᱠᱚᱢ ᱪᱮᱫ ᱜᱮ ᱵᱟᱝ ᱾ ᱱᱚᱭ ᱡᱚᱢᱠᱚ ᱦᱩᱭ ᱠᱟᱛᱮᱜ ᱦᱚᱸᱜᱼᱚᱭ ᱫᱩᱲᱩᱵ ᱦᱩᱭ ᱠᱟᱱᱟ᱾
ᱟᱪᱪᱷᱟ ᱛᱟᱦᱚᱞᱮ ᱛᱮᱦᱮᱧᱟᱜ ᱟᱵᱚᱦᱟᱣᱟ ᱠᱚ ᱪᱮᱫ ᱞᱮᱠᱟ ᱛᱟᱦᱮᱸ ᱠᱟᱱᱟ ᱫᱟᱜ ᱞᱮᱜᱼᱟᱭ ᱥᱮ ᱵᱟᱝ ᱜᱮ?
ᱫᱟᱜ ᱠᱚᱫᱚ ᱳᱭ ᱥᱮᱛᱟᱜ ᱵᱮᱲᱟ ᱱᱟᱥᱱᱟᱜ ᱮ ᱫᱟᱜ ᱠᱮᱫᱟᱭ ᱛᱟᱨᱯᱚᱨᱮ ᱦᱩᱭᱩᱜ ᱠᱟᱱᱟ ᱦᱩᱭᱩᱜ ᱠᱟᱱᱟ ᱛᱤᱠᱤᱱ ᱥᱮᱜ ᱟᱨ ᱱᱤᱛᱚᱜ ᱫᱚ ᱛᱷᱤᱨ ᱛᱷᱟᱨ ᱠᱟᱫᱟᱭ ᱢᱟᱱᱮ ᱫᱟᱜ ᱫᱚ ᱵᱟᱭ ᱫᱟᱜ ᱠᱟᱫᱟᱭ ᱦᱟᱸᱜ ᱟᱫᱚ
ᱟᱪᱪᱷᱟ ᱱᱚᱛᱮ ᱫᱚ ᱦᱟᱸᱜ ᱥᱮᱛᱟᱜ ᱵᱮᱲᱟ ᱫᱚ ᱠᱟᱹᱴᱤᱡ ᱫᱟᱜ ᱵᱟᱲᱟ ᱞᱮᱫ ᱜᱮᱭᱟ ᱟᱨ ᱛᱟᱨᱟᱥᱤᱧ ᱵᱮᱲᱟ ᱫᱚ ᱦᱟᱸᱜ ᱫᱟᱜ ᱛᱚ ᱪᱮᱫ ᱜᱮ ᱵᱟᱭ ᱦᱩᱭ ᱠᱟᱱᱟ᱾
ᱚ ᱟᱪᱪᱷᱟ ᱟᱪᱪᱷᱟ ᱦᱳᱭ ᱦᱳᱭ ᱛᱟᱨᱯᱚᱨᱮ ᱡᱚᱢ ᱠᱚᱫᱚ ᱦᱩᱭᱱᱟ?
ᱦᱚᱸ ᱡᱚᱢ ᱠᱚᱫᱚ ᱦᱩᱭ ᱵᱟᱲᱟ ᱟᱠᱟᱱᱟ᱾
ᱚ ᱟᱪᱪᱷᱟ
ᱱᱚᱜᱼᱚᱭ ᱱᱤᱛᱳᱜ ᱜᱮ ᱡᱚᱢ ᱵᱟᱲᱟ ᱠᱟᱛᱮᱫ ᱜᱮ ᱦᱟᱸᱜ ᱠᱟᱹᱴᱤᱡ ᱯᱷᱟᱸᱠᱟ ᱥᱮᱫ ᱚᱰᱳᱚ ᱦᱩᱭ ᱟᱠᱟᱱᱟ, ᱠᱟᱹᱴᱤᱡ ᱡᱚᱢ ᱵᱟᱲᱟ ᱞᱮᱠᱷᱟᱱ ᱥᱚᱝᱜᱮ ᱥᱚᱝ ᱜᱤᱛᱤᱡ ᱫᱚ ᱵᱷᱟᱜᱤ ᱵᱟᱝ ᱵᱩᱡᱷᱟᱹᱜᱼᱟ ᱛᱚ᱾ ᱚᱱᱟ ᱠᱷᱟᱹᱛᱤᱨ ᱛᱮ ᱠᱟᱹᱴᱤᱡ ᱡᱤᱨᱟᱹᱣ ᱵᱟᱲᱟ ᱦᱩᱭ ᱠᱟᱱᱟ᱾
ᱚ ᱟᱪᱪᱷᱟ ᱟᱪᱪᱷᱟ ᱦᱳᱭ ᱦᱳᱭ ᱦᱳᱭ ᱚᱱᱠᱟ ᱜᱮᱠᱚ ᱢᱮᱱᱟ ᱠᱚ᱾
ᱦᱮᱸ
ᱦᱩᱸ ᱛᱟᱨ ᱯᱚᱨᱮ ᱦᱩᱭ ᱦᱳᱭ ᱞᱟᱹᱭ ᱵᱤᱱ
ᱪᱟᱥ ᱵᱟᱥ ᱫᱤᱱ ᱠᱟᱱᱟ ᱛᱚ, ᱱᱮᱛᱟᱨ ᱫᱚ ᱟᱫᱚ ᱠᱟᱹᱢᱤ ᱞᱟᱸᱜᱟ ᱵᱟᱲᱟ ᱠᱟᱛᱮ ᱦᱚᱸ ᱦᱮᱡ ᱦᱩᱭ ᱟᱠᱟᱱᱟ ᱛᱚ᱾
ᱦᱳᱭ ᱦᱳᱭ ᱦᱳᱭ ᱚᱱᱟ ᱠᱟᱱᱟ ᱟᱫᱚ ᱛᱟᱦᱚᱞᱮ ᱛᱤᱨᱮᱵᱤᱱ ᱡᱟᱹᱯᱤᱫᱟ ᱛᱟᱦᱚᱞᱮ
ᱡᱟᱹᱯᱤ ᱫᱟᱞᱤᱧ ᱦᱟᱸᱜ ᱱᱚᱜᱼᱚᱭ ᱞᱚᱜᱚᱱ ᱧᱚᱜ ᱜᱮ ᱦᱟᱸᱜ ᱜᱟᱯᱟ ᱦᱚᱸᱜ ᱟᱨᱚ ᱚᱱᱠᱟ ᱵᱮᱨᱮᱫ ᱠᱟᱛᱮᱫ ᱟᱨᱚ ᱠᱟᱹᱢᱤ ᱠᱚ ᱢᱮᱱᱟᱜ ᱠᱟᱫᱟ ᱦᱟᱸᱜ ᱟᱭᱢᱟ ᱜᱟᱱ᱾ ᱟᱲᱮ ᱞᱟᱜ ᱠᱚ ᱵᱟᱹᱠᱤ ᱢᱮᱱᱟᱜ ᱟᱠᱟᱫᱟ ᱚᱱᱟ ᱠᱚᱦᱚᱸ ᱜᱟᱯᱟ ᱟᱲᱮ ᱞᱟᱜ ᱦᱩᱭᱩᱜᱼᱟ᱾
ᱦᱳᱭ ᱦᱳᱭ, ᱛᱟᱦᱚᱞᱮ ᱱᱟᱦᱮᱞ ᱥᱤ ᱠᱚᱫᱚ ᱵᱤᱱ ᱵᱟᱲᱟᱭ ᱜᱮᱭᱟ?
ᱦᱚᱸ ᱦᱮᱸ ᱱᱟᱦᱮᱞ ᱠᱚᱫᱚ ᱥᱤ ᱠᱚᱫᱚᱞᱤᱧ ᱵᱟᱲᱟᱭ ᱜᱮᱭᱟ ᱦᱟᱸᱜ ᱚᱱᱟ ᱛᱮᱜᱮ ᱦᱟᱸᱜ ᱥᱤ ᱵᱟᱲᱟ ᱦᱩᱭᱩᱜ ᱜᱮᱭᱟ ᱟᱨ ᱱᱤᱛᱳᱜ ᱫᱚ ᱡᱟᱹᱥᱛᱤ ᱠᱟᱭᱛᱮ ᱴᱮᱠᱴᱟᱨ ᱠᱚᱛᱮ ᱜᱮ ᱥᱤ ᱵᱟᱲᱟ ᱦᱩᱭᱩᱜ ᱠᱟᱱᱟ, ᱟᱫᱚ ᱦᱟᱸᱜ ᱡᱩᱫᱤ ᱢᱤᱫᱴᱮᱱ ᱢᱤᱫᱴᱮᱱ ᱵᱟᱨᱭᱟ ᱜᱟᱱ ᱠᱷᱮᱛ ᱦᱟᱸᱜ ᱢᱟᱱᱮ ᱪᱷᱟᱲᱟ ᱧᱚᱜ ᱨᱮ ᱛᱟᱦᱮᱱ ᱠᱟᱱᱟ ᱚᱱᱟ ᱫᱚ ᱢᱤᱫᱴᱤᱡ ᱞᱟᱹᱜᱤᱫ ᱛᱮᱫᱚ ᱦᱟᱸᱜ ᱴᱨᱟᱠᱴᱟᱨ ᱦᱚᱸ ᱵᱟᱠᱚ ᱤᱫᱤ ᱞᱟᱹᱜᱤᱫᱚᱜ ᱠᱟᱱᱟ᱾ ᱟᱫᱚ ᱚᱱᱟ ᱞᱮᱠᱟᱛᱮ ᱰᱟᱹᱝᱜᱽᱨᱟ ᱠᱟᱰᱟ ᱱᱟᱦᱮᱞ ᱛᱮᱜᱮ ᱥᱤ ᱵᱟᱲᱟ ᱦᱩᱭᱩᱜ ᱠᱟᱱᱟ᱾
ᱚ ᱟᱪᱪᱷᱟ ᱟᱪᱪᱷᱟ ᱟᱹᱰᱤ ᱱᱟᱯᱟᱭ
ᱦᱳᱭ
ᱦᱳᱭ ᱛᱟᱦᱚᱞᱮ ᱢᱟᱱᱮ ᱰᱟᱹᱝᱨᱤ ᱦᱚᱸ ᱢᱮᱨᱚᱢ ᱠᱚᱦᱚᱸ ᱢᱮᱱᱟᱜ ᱠᱚ ᱜᱮᱭᱟ ᱛᱟᱦᱚᱞᱮ?
ᱦᱚᱸ ᱡᱚᱛᱚ ᱜᱮ ᱦᱟᱸᱜ ᱢᱮᱱᱟᱜ ᱠᱚᱣᱟ ᱰᱟᱹᱝᱨᱤ ᱠᱚᱦᱚᱸ ᱢᱮᱱᱟᱜ ᱠᱚᱣᱟ ᱢᱮᱨᱚᱢ ᱠᱚᱦᱚᱸ ᱢᱮᱱᱟᱜ ᱠᱚᱣᱟ᱾ ᱡᱚᱛᱚ ᱜᱮ ᱢᱮᱱᱟᱜ ᱠᱚᱣᱟ ᱟᱫᱚ ᱩᱱᱠᱩ ᱜᱮ ᱦᱟᱸᱜ ᱱᱤᱛᱚᱜ ᱫᱚ ᱡᱟᱹᱯᱩᱫ ᱫᱤᱱ ᱠᱟᱱᱟ ᱛᱚ ᱟᱫᱚ ᱢᱮᱨᱚᱢ ᱠᱚᱫᱚ ᱦᱟᱸᱜ ᱠᱚ ᱯᱟᱞᱦᱟ ᱠᱚᱜᱮ ᱟᱹᱜᱩ ᱵᱟᱲᱟ ᱟᱠᱚ ᱠᱟᱱᱟᱞᱮ ᱚᱱᱠᱟ ᱟᱲᱟᱜ ᱠᱚᱫᱚ ᱵᱟᱝ ᱦᱩᱭᱩᱜ ᱠᱟᱱᱟ ᱦᱟᱸᱜ ᱾ ᱥᱟᱨᱟᱫᱤᱱᱮ ᱡᱟᱹᱯᱩᱫ ᱟᱠᱟᱫᱟ ᱛᱚ, ᱟᱫᱚ ᱦᱟᱸᱜ ᱡᱟᱹᱯᱩᱫ ᱨᱮᱫᱚ ᱢᱮᱨᱚᱢ ᱛᱚ ᱦᱟᱸᱜ᱾ ᱚᱱᱠᱟ ᱦᱟᱸᱜ ᱯᱷᱟᱸᱠᱟ ᱥᱮᱫ ᱦᱚᱸ ᱵᱟᱝᱠᱚ ᱚᱰᱳᱠ ᱫᱟᱲᱮᱭᱟᱜᱼᱟ᱾ ᱩᱱᱠᱩ ᱫᱚ ᱠᱟᱹᱴᱤᱡ ᱮ ᱫᱟᱜ ᱞᱮᱠᱷᱟᱱ ᱜᱮ ᱦᱟᱸᱜ ᱚᱲᱟᱜ ᱥᱮᱱ ᱠᱚ ᱫᱟᱹᱲ ᱟᱹᱜᱩᱭᱟ ᱾
ᱦᱳᱭᱻ ᱦᱳᱭᱻ ᱮᱠᱫᱚᱢ᱾
ᱦᱩᱸᱻ᱾
ᱛᱟᱨᱯᱚᱨᱮ ᱦᱳᱭᱳᱜ ᱠᱟᱱᱟ ᱟᱪᱪᱷᱟ ᱢᱟᱱᱮ ᱟᱢᱨᱮᱱ ᱜᱟᱛᱮ ᱠᱚ ᱢᱮᱱᱟᱜ ᱠᱚᱣᱟ ᱥᱮ ᱪᱮᱫ? ᱫᱚᱢᱮ ᱨᱚᱲ ᱠᱚ ᱟᱸᱡᱚᱢᱚᱜ ᱠᱟᱱᱟ ᱾
ᱟᱪᱪᱷᱟᱻ ᱟᱪᱪᱷᱟ ᱾ ᱱᱤᱛᱚᱜ ᱟᱸᱡᱚᱢᱚᱜ ᱠᱟᱱᱟ?
ᱱᱤᱛᱚᱜ ᱫᱚ ᱵᱟᱝ ᱟᱸᱡᱚᱢᱚᱜ ᱠᱟᱱᱟ ᱛᱚᱠᱷᱚᱱ ᱟᱸᱡᱚᱢᱚᱜ ᱠᱟᱱ ᱛᱟᱦᱮᱸᱱᱟ ᱾
ᱫᱚ ᱟᱪᱪᱷᱟᱻ ᱟᱪᱪᱷᱟᱻ ᱟᱪᱪᱷᱟ᱾ ᱦᱮᱸᱻ᱾
ᱦᱳᱭ ᱜᱚᱞᱯᱚ ᱵᱟᱲᱟᱭ ᱫᱟᱯᱮ ᱜᱟᱛᱮ ᱠᱚ ᱥᱮ ᱪᱮᱫ?
ᱚ ᱢᱟᱱᱮ ᱚᱱᱛᱮ ᱨᱮ ᱪᱮᱫ ᱪᱚ ᱠᱚ ᱜᱚᱞᱯᱚ ᱢᱟᱱᱮ ᱚᱱᱛᱮ ᱨᱮ ᱠᱷᱟᱹᱯᱟᱹᱨᱤᱜ ᱠᱟᱱᱟ ᱠᱚ ᱥᱮ ᱪᱤᱠᱟᱹ, ᱜᱩᱞᱢᱞᱟ ᱠᱟᱫᱟ ᱠᱚᱛᱚ ᱟᱫᱚ ᱚᱱᱟᱜᱮ ᱠᱟᱹᱴᱤᱡ ᱟᱸᱡᱚᱢ ᱩ ᱟᱛᱮ
ᱚ ᱟᱪᱪᱷᱟᱻ ᱟᱪᱪᱷᱟᱻ ᱦᱳᱭᱻ ᱦᱳᱭᱻ᱾
ᱟᱨ ᱧᱩ ᱦᱟᱺᱰᱤ ᱯᱟᱹᱣᱨᱟᱹ ᱧᱩ ᱠᱟᱛᱮ ᱢᱟ ᱪᱮᱫ ᱠᱚᱪᱚᱝ ᱪᱮᱫ ᱠᱚᱪᱚᱝ ᱵᱟᱝᱠᱚ ᱠᱩᱥᱤᱭᱟᱜᱼᱟ᱾ ᱪᱮᱫ ᱠᱚᱪᱚᱝ ᱫᱚᱢᱮ ᱠᱚ ᱠᱷᱟᱹᱯᱟᱹᱨᱤᱜ ᱜᱮᱭᱟ ᱛᱚ ᱾
ᱦᱳᱭ ᱦᱳᱭ ᱾ ᱦᱟᱸᱰᱤ ᱯᱟᱹᱣᱨᱟᱹ ᱧᱩ ᱫᱚ ᱵᱟᱭ ᱮᱠᱟᱞ ᱜᱮ ᱵᱟᱝ ᱵᱷᱟᱜᱮᱭᱟ ᱾ ᱚᱱᱮ ᱚᱱᱠᱟ ᱵᱟᱢ ᱵᱩᱡᱽ ᱠᱷᱟᱱ ᱫᱚ ᱟᱨ ᱚᱱᱠᱟ ᱠᱟᱹᱭᱫᱟᱹ ᱠᱷᱟᱹᱯᱟᱹᱨᱤ ᱠᱚ ᱦᱩᱭᱩᱜᱼᱟ ᱫᱚᱢᱮ ᱾
ᱦᱳᱭ ᱦᱳᱭ ᱾ ᱛᱟᱦᱚᱞᱮ ᱦᱟᱸᱜ ᱟᱯᱮ ᱱᱚᱛᱮ ᱫᱚ ᱵᱤᱨ ᱫᱤᱥᱚᱢ ᱥᱮ ᱵᱤᱞᱟᱹᱛ ᱫᱤᱥᱚᱢ ᱫᱚ ᱥᱮᱫ ᱨᱮᱜᱮ ᱦᱟᱸᱜ ᱯᱮ ᱛᱟᱦᱮᱸᱱ ᱠᱟᱱᱟ?
ᱟᱨ ᱵᱤᱞᱟᱹᱛ ᱫᱤᱥᱚᱢ ᱫᱚ ᱚᱠᱟᱴᱟᱜ ᱠᱚ ᱢᱮᱱᱟ ᱴᱷᱤᱠ ᱵᱟᱹᱧ ᱵᱟᱲᱟᱭᱟ ᱾ ᱛᱚᱵᱮ ᱟᱞᱮ ᱫᱚ ᱦᱩᱭᱩᱜ ᱠᱟᱱᱟ ᱱᱚᱣᱟᱧ ᱵᱩᱡᱟ ᱡᱮ ᱟᱞᱮ ᱫᱚ ᱦᱩᱭᱩᱜ ᱠᱟᱱᱟ ᱜᱷᱩ ᱴᱩ ᱧᱚᱜ ᱜᱮ ᱛᱟᱞᱮᱭᱟ ᱟᱨ ᱴᱚᱴᱷᱟ ᱫᱚ ᱱᱟᱥᱮ ᱱᱟᱜ ᱜᱷᱩᱴᱩ ᱧᱚᱜ ᱜᱮ ᱛᱟᱞᱮᱭᱟ ᱾ ᱟᱨ ᱦᱩᱭᱩᱜ ᱠᱟᱱᱟ ᱵᱩᱨᱩ ᱠᱚᱫᱚ ᱢᱮᱱᱟᱜ ᱛᱟᱞᱮᱭᱟ ᱵᱩᱨᱩ ᱢᱮᱱᱟᱜᱼᱟ ᱾
ᱛᱟᱦᱞᱮ ᱱᱤᱛᱚᱜ ᱫᱚ ᱦᱟᱸᱜᱼᱼ ᱱᱤᱛᱳᱜ ᱛᱟᱦᱟᱞᱮ ᱛᱚ ᱵᱩᱨᱩ ᱨᱮᱫᱚ ᱦᱟᱸᱜ ᱟᱭᱢᱟ ᱨᱚᱠᱚᱢ ᱩᱫ ᱯᱩᱴᱠᱟᱹ ᱠᱚᱠᱚ ᱡᱟᱱᱟᱢᱚᱜ ᱜᱮᱭᱟ ᱾ ᱛᱟᱦᱚᱞᱮ ᱟᱯᱮᱥᱮᱱ ᱚᱱᱠᱟ ᱩᱫ ᱯᱩᱴᱠᱟᱹ ᱠᱚᱠᱚ ᱡᱟᱱᱟᱢᱚᱜ ᱜᱮᱭᱟ ᱥᱮ ᱵᱟᱝᱜᱮ?
ᱵᱩᱨᱩ ᱨᱮᱫᱚ ᱴᱷᱤᱠ ᱵᱟᱞᱤᱧ ᱟᱸᱡᱚᱢ ᱠᱟᱫᱟ ᱡᱮ ᱵᱩᱨᱩ ᱠᱚᱨᱮ ᱚᱢᱚᱱᱚᱜᱼᱟ ᱵᱤᱨ ᱠᱚᱨᱮᱧ ᱟᱸᱡᱚᱢ ᱠᱟᱫᱟ ᱵᱮᱥᱤ ᱾ ᱡᱮ ᱵᱤᱨ ᱠᱚᱨᱮᱜ, ᱦᱳᱭ ᱜᱮᱪᱚᱝ ᱚᱢᱚᱱᱚᱜ ᱜᱮᱪᱚᱝ ᱟᱹᱞᱤᱧ ᱫᱚ ᱴᱷᱤᱠ ᱵᱟᱹᱞᱤᱧ ᱵᱟᱲᱟᱭᱟ ᱠᱟᱨᱚᱱᱼᱼ ᱵᱟᱹᱞᱤᱧ ᱪᱟᱞᱟᱣ ᱵᱟᱲᱟ ᱟᱠᱟᱱᱟ ᱥᱮ ᱾
ᱡᱟᱦᱟᱸ ᱟᱯᱮ ᱥᱮᱫ ᱵᱤᱨ ᱯᱮᱼᱼ ᱦᱳᱭ ᱡᱟᱦᱟᱸ ᱟᱯᱮ ᱥᱮᱫ ᱵᱤᱨ ᱯᱮ ᱢᱮᱛᱟᱜᱼᱟ ᱚᱱᱟᱜᱮ ᱦᱟᱸᱜ ᱟᱞᱮ ᱥᱮᱱ ᱫᱚ ᱵᱩᱨᱩ ᱠᱚ ᱦᱚᱹ ᱞᱮ ᱢᱮᱛᱟᱜ ᱜᱮᱭᱟ ᱾
ᱚ ᱚ ᱟᱪᱪᱷᱟ ᱟᱪᱪᱷᱟ ᱟᱪᱪᱷᱟ᱾ ᱢᱟᱱᱮᱼᱼ ᱵᱤᱨ ᱫᱚ ᱵᱩᱨᱩ ᱯᱮ ᱞᱮᱭᱟ ᱾
ᱦᱳᱭ ᱾
ᱚ ᱟᱪᱪᱷᱟ ᱟᱪᱪᱷᱟ ᱾ ᱵᱟᱝ ᱵᱟᱝ ᱟᱞᱮ ᱫᱚ ᱦᱩᱭᱩᱜ ᱠᱟᱱᱟ ᱵᱩᱨᱩ ᱟᱞᱟᱫᱟ ᱵᱤᱨ ᱟᱞᱟᱫᱟ ᱾ ᱵᱤᱨ ᱫᱚ ᱞᱮ ᱢᱮᱛᱟᱜ ᱠᱟᱱᱟ ᱥᱟᱨᱡᱚᱢ ᱡᱟᱦᱟᱸ ᱫᱚ ᱥᱟᱨᱡᱚᱢ ᱜᱮ ᱾ ᱛᱟᱦᱮ ᱱᱟ ᱚᱱᱟ ᱫᱚ ᱦᱩᱭᱩᱜ ᱠᱟᱱᱟ ᱵᱤᱨ ᱞᱮ ᱢᱮᱛᱟᱜ ᱠᱟᱱᱟ ᱟᱹᱰᱤ ᱢᱟᱨᱟᱝᱼᱼ ᱚᱱᱛᱮ ᱨᱚᱦᱚᱭ ᱠᱟᱫᱟ ᱠᱩ ᱫᱟᱨᱮ ᱠᱟᱱᱟ ᱚᱱᱟ ᱫᱚ ᱵᱤᱨ ᱞᱮ ᱢᱮᱛᱟᱜᱼᱟ᱾ ᱟᱨ ᱵᱩᱨᱩ ᱫᱚ ᱟᱞᱟᱫᱟ ᱜᱮᱭᱟ ᱵᱩᱨᱩ ᱫᱚ ᱟᱹᱰᱤ ᱢᱟᱨᱟᱝ ᱩᱥᱩᱞ ᱧᱚᱜ ᱜᱮ ᱦᱳᱭᱳᱜᱼᱟ ᱚᱱᱟ ᱵᱩᱨᱩ ᱨᱮᱦᱚᱸ ᱫᱟᱨᱮ ᱠᱚ ᱛᱟᱦᱮᱸᱱᱟ ᱫᱷᱤᱨᱤ ᱠᱚ ᱚᱱᱮ ᱱᱚᱝᱠᱟᱛᱮ ᱵᱮᱱ ᱛᱮᱭᱟᱨ ᱨᱟᱠᱟᱜ ᱠᱟᱱᱟ᱾
ᱦᱳᱭ ᱟᱞᱮ ᱴᱷᱮᱱ ᱫᱚ ᱦᱟᱜ ᱱᱚᱝᱠᱟ ᱢᱟᱱᱮ ᱢᱟᱱᱮ ᱵᱤᱨ ᱵᱩᱨᱩ ᱫᱚ ᱪᱮᱫ ᱠᱚ ᱞᱟᱹᱭᱟ ᱵᱩᱨᱩ ᱫᱚ ᱦᱟᱸᱜ ᱢᱟᱱᱮ ᱱᱚᱝᱠᱟ ᱜᱮ ᱩᱥᱩᱞ ᱫᱚ ᱩᱥᱩᱞ ᱜᱮᱭᱟ ᱩᱱᱠᱤᱱ ᱚᱱᱟ ᱩᱥᱩᱞ ᱠᱚᱨᱮ ᱜᱮ ᱥᱟᱨᱡᱚᱢ ᱫᱟᱨᱮ ᱠᱚᱦᱚᱸ ᱢᱮᱱᱟᱜ ᱜᱮᱭᱟ᱾ ᱚᱱᱟ ᱠᱷᱟᱹᱛᱤᱨ ᱜᱮ ᱦᱟᱸᱜ ᱵᱩᱨᱩ ᱞᱮ ᱢᱮᱛᱟᱜ ᱜᱮᱭᱟ᱾
ᱚ ᱟᱪᱪᱷᱟᱻ ᱟᱪᱪᱷᱟᱻ ᱦᱳᱭᱻ ᱦᱳᱭᱻ᱾
ᱢᱟᱱᱮ ᱟᱞᱮ ᱥᱮᱱ ᱫᱚ ᱢᱟᱱᱮ ᱟᱞᱮ ᱫᱚ ᱢᱟᱱᱮ ᱰᱚᱰᱷᱟ ᱨᱮ ᱢᱮᱱᱟᱜ ᱞᱮᱭᱟ᱾ ᱢᱟᱱᱮ ᱡᱟᱦᱟᱸ ᱥᱮᱱ ᱵᱮᱜᱽ ᱜᱮᱵᱮᱱ ᱠᱚᱭᱚᱜᱟ ᱚᱱᱛᱮ ᱜᱮ ᱵᱩᱨᱩ ᱵᱮᱱ ᱧᱟᱢᱟ᱾ ᱞᱟᱦᱟ ᱥᱮᱫ ᱵᱮᱱ ᱠᱚᱭᱚᱠ ᱨᱮᱦᱚᱸ ᱚᱱᱛᱮ ᱜᱮ ᱟᱹᱰᱤ, ᱟᱹᱰᱤ ᱩᱥᱩᱞ ᱵᱩᱨᱩ ᱵᱤᱱ ᱧᱮᱧᱟᱢᱟ᱾ ᱛᱟᱭᱚᱢ ᱥᱮᱫᱤᱱ ᱠᱚᱭᱚᱜᱼᱟ ᱚᱱᱛᱮᱦᱚᱸ ᱟᱹᱰᱤ ᱩᱥᱩᱞ ᱵᱩᱨᱩ ᱧᱟᱢᱟ ᱚᱱᱟ ᱢᱟᱱᱮ ᱵᱩᱨᱩ ᱵᱷᱤᱛᱨᱤ ᱨᱮ ᱟᱞᱮ ᱟᱞᱮᱭᱟᱜ ᱟᱹᱛᱩ ᱫᱚ ᱟᱹᱛᱩ ᱫᱤᱥᱚᱢ ᱫᱚ ᱦᱟᱸᱜ ᱢᱮᱱᱟᱜᱼᱟ ᱠᱟᱫᱟ᱾
ᱦᱳᱭ ᱦᱳᱭ ᱦᱳᱭ ᱾
ᱟᱫᱚ ᱚᱱᱟ ᱠᱷᱟᱹᱛᱤᱨ ᱛᱮ ᱟᱞᱮ ᱥᱮᱱ ᱫᱚ ᱡᱟᱹᱥᱛᱤ ᱠᱟᱭᱛᱮ ᱱᱚᱝᱠᱟᱼᱼ ᱦᱟᱹᱛᱤ ᱠᱚᱠᱚ ᱫᱚᱢᱮ ᱠᱚᱠᱚ ᱦᱤᱡᱩᱜ ᱜᱮᱭᱟ ᱱᱚᱝᱠᱟ ᱦᱩᱲᱩ ᱠᱚᱠᱚ ᱟᱹᱰᱤ ᱜᱟᱱᱼᱼ ᱡᱟᱹᱥᱛᱤ ᱠᱚ ᱠᱷᱩᱛᱤ ᱛᱟᱞᱮ ᱜᱮᱭᱟ ᱠᱚ ᱾ ᱡᱚᱢ ᱵᱟᱲᱟᱭ ᱜᱮᱭᱟ ᱠᱚ ᱾
ᱚ ᱟᱪᱪᱷᱟ ᱟᱪᱪᱷᱟ ᱦᱚ ᱾ ᱦᱳᱭ ᱟᱸᱡᱚᱢ ᱠᱟᱹᱫᱤᱧ ᱱᱚᱝᱠᱟ ᱡᱟᱦᱟᱸᱭ ᱦᱚᱭᱛᱚ ᱵᱤᱨ ᱫᱤᱥᱚᱢ ᱠᱚ ᱚᱲᱟᱜ ᱛᱟᱠᱚ᱾ ᱵᱤᱨ ᱢᱟᱱᱮ ᱢᱮᱱᱟᱜ ᱛᱟᱠᱚᱣᱟ ᱦᱳᱭ ᱚᱝᱠᱟᱱ ᱤᱭᱟᱹ ᱨᱮᱫᱚ ᱚᱱᱟ ᱦᱟᱹᱛᱤ ᱠᱚᱠᱚ ᱦᱤᱡᱩᱜ ᱟᱠᱚ ᱚᱱᱟ ᱵᱤᱞᱤᱜ ᱡᱚᱠᱷᱚᱱ ᱦᱩᱲᱩ ᱵᱤᱞᱤᱜᱼᱟ ᱛᱚᱠᱷᱚᱱ ᱥᱮ ᱪᱮᱫ ᱵᱮᱥ? ᱥᱮ ᱦᱟᱹᱛᱤ ᱠᱚᱠᱚ ᱠᱷᱮᱛ ᱠᱚᱠᱚ ᱟᱲᱜᱳᱱᱟ ᱦᱳᱭ᱾
ᱩᱱ ᱫᱚ ᱦᱟᱸᱜ ᱟᱹᱰᱤ ᱡᱟᱹᱥᱛᱤ ᱜᱮᱠᱚ ᱧᱮᱞᱚᱜ ᱟᱠᱚ ᱦᱟᱸᱜ ᱩᱱ ᱥᱩᱢᱟᱹᱭ ᱫᱚ ᱟᱹᱰᱤ ᱜᱟᱱ ᱠᱚ ᱛᱟᱦᱮᱸᱱᱟ᱾ ᱠᱤᱪᱷᱩᱜᱟᱱ ᱫᱚ ᱴᱷᱤᱠ ᱜᱮᱭᱟ ᱠᱚ ᱠᱤᱪᱷᱩ ᱜᱟᱱ ᱫᱚ ᱯᱟᱨᱚᱢ ᱪᱟᱞᱟᱜ ᱟᱠᱚ, ᱠᱤᱪᱷᱩ ᱜᱟᱱ ᱫᱚ ᱚᱱᱠᱟ ᱵᱟᱝᱠᱚ ᱠᱷᱚᱛᱤᱭᱟ᱾ ᱠᱤᱪᱷᱩ ᱜᱟᱱ ᱫᱚ ᱦᱟᱸᱜ ᱚᱱᱠᱟ ᱯᱟᱜᱽᱞᱟ ᱯᱟᱜᱽᱞᱟ ᱦᱟᱹᱛᱤ ᱠᱚᱦᱚᱸ ᱢᱮᱱᱟᱜ ᱠᱚᱣᱟ᱾ ᱩᱱᱠᱩ ᱫᱚ ᱠᱤᱪᱷᱩᱜᱟᱱ ᱚᱲᱟᱜ ᱠᱚᱦᱚᱸ ᱠᱚ ᱨᱟᱹᱯᱩᱫ ᱵᱟᱲᱟ ᱠᱟᱫ ᱛᱟᱠᱚ ᱣᱟᱠᱚ᱾
ᱦᱳᱭᱻ ᱦᱳᱭᱻ ᱦᱳᱭᱻ᱾
ᱟᱞᱮᱥᱮᱫ ᱫᱚ ᱦᱳᱭᱳᱜ ᱠᱟᱱᱟ ᱦᱟᱹᱛᱤ ᱠᱚᱫᱚ ᱵᱟᱹᱱᱩᱜ ᱠᱚᱣᱟ, ᱟᱥᱚᱞᱮ ᱵᱩᱨᱩ, ᱵᱩᱨᱩ ᱫᱤᱥᱚᱢ᱾ ᱛᱚ ᱵᱩᱨᱩ, ᱵᱩᱨᱩ ᱜᱮ ᱢᱮᱱᱟᱜ ᱛᱟᱞᱮᱭᱟ ᱟᱫᱚ ᱦᱳᱭᱳᱜ ᱠᱟᱱᱟ ᱦᱟᱺᱛᱤ᱾ ᱠᱚᱫᱚ ᱵᱟᱹᱱᱩᱜ ᱠᱚᱣᱟ ᱦᱟᱹᱲᱩ ᱠᱚᱫᱚ ᱢᱮᱱᱟᱜ ᱠᱚᱣᱟ ᱦᱟᱹᱲᱩ ᱠᱚ ᱵᱩᱨᱩ ᱠᱚᱨᱮ ᱠᱚᱫᱚ ᱠᱚ ᱛᱟᱦᱮᱱ ᱜᱮᱭᱟ᱾
ᱟᱪᱪᱷᱟ᱾ ᱚᱱᱠᱟ ᱛᱟᱦᱚᱞᱮ ᱚᱱᱠᱟ ᱠᱚᱨᱮ ᱠᱩᱞᱟᱹᱭ ᱠᱚ ᱵᱟᱠᱚ ᱧᱮᱞᱚᱜ ᱜᱮᱭᱟ ᱠᱩᱞᱟᱹᱭ ᱨᱩᱰᱟᱹ ᱠᱚ? ᱟᱯᱮ‌ ᱥᱮᱜ?
ᱦᱳᱭ ᱦᱳᱭ ᱧᱮᱞᱚᱜ ᱜᱮᱭᱟ ᱠᱚ, ᱩᱱᱠᱩ ᱠᱚᱫᱚ ᱢᱮᱱᱟᱜ ᱠᱚᱜᱮᱭᱟ ᱨᱩᱰᱟᱹ ᱠᱚ ᱠᱩᱞᱟᱹᱭ ᱠᱚ᱾
ᱦᱳᱭ ᱟᱞᱮ ᱥᱮᱫ ᱦᱚᱸ ᱩᱱᱠᱩ ᱦᱚᱸ ᱢᱮᱱᱟᱜ ᱫᱚ ᱢᱮᱱᱟᱜ ᱠᱚᱜᱮᱭᱟ, ᱦᱟᱸᱜ ᱡᱚᱛᱚ ᱜᱮ᱾
ᱦᱳᱭᱻ ᱦᱳᱭᱻ ᱦᱮᱻ᱾ ᱛᱟᱦᱚᱞᱮ ᱚᱱᱛᱮ ᱫᱚ ᱟᱸᱡᱚᱢ ᱠᱟᱹᱫᱟᱹᱧ ᱨᱩᱰᱟᱹ ᱡᱤᱞ ᱠᱚᱠᱚ ᱡᱚᱢ ᱜᱮᱭᱟ ᱛᱟᱦᱚᱞᱮ ᱢᱟᱱᱮ ᱥᱮᱸᱫᱽᱨᱟ ᱠᱚᱫᱚ ᱵᱟᱝᱯᱮ ᱪᱟᱞᱟᱣ ᱵᱟᱲᱟ ᱠᱟᱱᱟ ᱵᱤᱨ, ᱵᱩᱨᱩ ᱠᱚᱨᱮ ᱫᱚ?
ᱦᱳᱭ ᱪᱟᱞᱟᱣ ᱵᱟᱲᱟ ᱠᱟᱱ ᱜᱮᱭᱟ ᱞᱮᱭᱟᱞᱮ ᱦᱟᱜ᱾ ᱟᱞᱮ ᱫᱚ ᱱᱚᱝᱠᱟ ᱡᱩᱫᱤ ᱦᱟᱸᱜ ᱚᱱᱟ ᱟᱹᱛᱩ ᱠᱚᱨᱮᱜᱮ ᱢᱟᱱᱮᱻ᱾ ᱡᱟ ᱟᱛᱳ ᱚᱱᱟ ᱰᱩᱝᱨᱤ ᱠᱚᱨᱮ ᱢᱮᱱᱟᱜ ᱜᱮᱭᱟ ᱛᱚ ᱚᱱᱟ ᱰᱩᱝᱨᱤ ᱠᱚᱨᱮ ᱨᱩᱸᱰᱟᱹ ᱠᱚ ᱦᱮᱡ ᱵᱟᱲᱟᱜ ᱜᱮᱭᱟ ᱠᱚ᱾ ᱡᱟᱦᱟᱸᱭ ᱜᱮ ᱦᱟᱸᱜ ᱡᱩᱫᱤ ᱢᱤᱫ ᱦᱚᱲᱮ ᱪᱟᱞᱟᱣ ᱠᱟᱱᱟ ᱰᱩᱝᱨᱤ ᱥᱮᱫ ᱧᱮᱞ ᱠᱮᱫᱮᱭᱟᱭ ᱟᱫᱚ᱾ ᱟᱛᱳ ᱢᱟᱱᱮ ᱚᱲᱟᱜ ᱦᱚᱲᱮ ᱞᱟᱹᱭ ᱵᱟᱲᱟ ᱟᱜ ᱠᱚᱣᱟ ᱡᱮ ᱨᱩᱸᱰᱟᱹᱭ ᱦᱮᱡ ᱠᱟᱱᱟ ᱱᱚᱣᱟ ᱰᱩᱝᱨᱤ ᱥᱮᱫ ᱨᱮ ᱛᱟᱦᱞᱮ᱾ ᱮᱥᱮᱫ ᱦᱟᱛᱟᱲ ᱠᱟᱭᱯᱮ ᱛᱟᱦᱚᱞᱮ ᱠᱷᱟᱱ ᱫᱚ ᱚᱱᱠᱟ ᱟᱛᱳ ᱠᱚᱨᱮᱱ ᱡᱚᱛᱚ ᱦᱚᱲ ᱜᱮᱠᱚ ᱞᱟᱹᱭᱟᱜ ᱠᱚᱣᱟ ᱦᱚᱲ ᱠᱚ ᱚᱰᱚᱠᱚᱜᱼᱟ ᱠᱚ ᱴᱷᱮᱸᱜᱟ ᱟᱛᱮ ᱞᱟᱴᱷᱤ ᱟᱛᱮ ᱡᱟᱦᱟᱸᱭ ᱡᱟᱦᱟᱸ ᱞᱮᱠᱟ ᱟᱛᱮ ᱛᱟᱯᱚᱨᱮ ᱡᱟᱞᱟᱢ ᱠᱚ ᱞᱮ ᱚᱰᱟᱣ ᱠᱮᱫ ᱜᱮ᱾ ᱯᱟᱪᱟᱝ ᱞᱮ ᱵᱮᱱᱟ
ᱦᱳᱭ ᱦᱳᱭ ᱦᱳᱭ ᱟᱞᱮ ᱤᱧ ᱦᱚᱧ ᱧᱮᱞ ᱠᱟᱫᱟ ᱟᱞᱮ ᱛᱩ ᱨᱮᱜᱮ ᱚᱱᱠᱟ ᱜᱮ ᱮᱸ ᱤᱭᱟᱹ ᱠᱩᱞᱟᱹᱭ ᱥᱮ ᱟᱱᱮ ᱚᱱᱟ ᱤᱭᱟ ᱡᱚᱠᱷᱚᱱ ᱥᱟᱠᱨᱟᱛ ᱡᱚᱠᱷᱚᱱ ᱵᱮᱥᱤ ᱥᱮᱸᱫᱽᱨᱟ ᱠᱚ ᱪᱟᱞᱟᱜ ᱜᱮᱭᱟ ᱠᱚ᱾
ᱮᱠᱫᱚᱢ ᱮᱠᱫᱚᱢ ᱵᱷᱜᱤ ᱥᱟᱠᱨᱟᱛ ᱨᱮᱛᱚ ᱟᱠᱷᱟᱱ ᱡᱟᱛᱛᱟ ᱠᱚ ᱪᱟᱞᱟᱜ ᱜᱮᱭᱟ ᱠᱚ ᱥᱮᱛᱟᱜ ᱨᱮ ᱚᱱᱠᱟ ᱮᱱᱦᱤᱞᱳᱜ᱾
ᱦᱳᱭ ᱦᱳᱭ ᱥᱮᱫᱤᱱ ᱜᱤᱧ ᱧᱮᱞ ᱠᱟ ᱠᱚᱣᱟ ᱵᱮᱥᱤ ᱠᱚ ᱪᱟᱞᱟ ᱢᱤᱫ ᱫᱤᱱ ᱦᱚ ᱠᱚ ᱪᱟᱞᱟᱣ ᱫᱚᱠᱚ ᱪᱟᱞᱟ-ᱟ
ᱦᱚᱭ
ᱛᱚᱠᱷᱚᱱ ᱦᱚᱭᱛᱚ ᱛᱚᱠᱷᱚᱱ ᱫᱚ ᱦᱟᱹᱱᱤ ᱱᱩᱭ ᱠᱟᱹᱢᱤ ᱤᱭᱟᱹᱨᱮ ᱵᱷᱤᱲ ᱨᱮ.. ᱠᱚ ᱛᱟᱦᱮᱱᱟ ᱛᱚ᱾ ᱛᱟᱭ ᱵᱟᱝ ᱠᱚ ᱪᱟᱞᱟᱜ ᱜᱮᱭᱟ ᱢᱟᱱᱮ ᱟᱹᱣᱲᱤ ᱫᱤᱱ ᱨᱮᱫᱚ᱾ ᱟᱫᱚ ᱟᱫᱚ ᱥᱟᱠᱨᱟᱛ ᱫᱤᱱ ᱦᱤᱞᱳᱜ ᱫᱚ ᱚᱱᱟ ᱫᱚ ᱦᱩᱭᱩᱜ ᱠᱟᱱᱟ ᱡᱚᱛᱚ ᱦᱚᱲᱜᱮ ᱚᱲᱟᱜ ᱨᱮᱜᱮ ᱠᱚ ᱛᱟᱦᱮᱱᱟ᱾ ᱟᱫᱚ ᱠᱩ ᱪᱟᱞᱟ ᱟᱠᱚ ᱛᱚᱠᱷᱚᱱ ᱫᱚ᱾
ᱛᱟᱦᱞᱮ ᱵᱤᱨ ᱥᱩᱠᱨᱤ ᱠᱚᱫᱚ ᱠᱚ ᱢᱮᱱᱟᱜ ᱠᱚᱣᱟ ᱥᱮ ᱵᱟᱱᱩᱜ ᱠᱚᱣᱟᱹ?
ᱦᱚᱸ ᱵᱤᱨ ᱥᱩᱠᱨᱤ ᱠᱚᱫᱚ ᱢᱮᱱᱟᱜ ᱠᱚᱜᱮᱭᱟ ᱦᱟᱸᱜ ᱢᱮᱱᱟᱜ ᱫᱚ ᱟᱫᱚ ᱦᱟᱸᱜ ᱚᱱᱠᱟ ᱫᱚ ᱦᱟᱸᱜ᱾ ᱥᱟᱨᱟᱫᱤᱱ ᱫᱚ ᱵᱟᱠᱚ ᱧᱟᱢᱟ ᱱᱟ ᱱᱚᱝᱠᱟ ᱡᱟᱹᱯᱩᱫ ᱥᱩᱢᱟᱹᱭ ᱜᱮ ᱦᱟᱸᱜ ᱱᱚᱝᱠᱟ ᱪᱷᱟᱯ ᱠᱚ ᱠᱚ ᱧᱮᱞ ᱛᱟᱠᱚᱣᱟ ᱡᱩᱫᱤ ᱚᱱᱠᱟ ᱡᱟᱸᱜᱟ ᱪᱷᱟᱯ ᱠᱚ ᱛᱟᱦᱚᱞᱮ ᱠᱷᱟᱱ᱾ ᱩᱱᱠᱩᱣᱟᱜ ᱚᱱᱟ ᱚᱱᱟ ᱤᱭᱟᱹ ᱛᱮᱜᱮ ᱦᱟᱜ ᱞᱮ ᱪᱟᱞᱟᱜ ᱜᱮᱭᱟ ᱦᱟ᱾ ᱟᱫᱚ ᱱᱚᱝᱠᱟ ᱜᱚᱡ ᱵᱟᱲᱟ ᱦᱩᱭᱩ ᱠᱟᱱ ᱜᱮᱭᱟ ᱠᱤᱪᱷ ᱜᱟᱱ ᱫᱚ-ᱟ ᱠᱤᱪᱷᱩ ᱜᱟᱱ ᱫᱚ᱾ ᱜᱚᱡ ᱵᱟᱲᱟ ᱫᱚ ᱦᱩᱭ ᱟᱠᱟᱱᱟ ᱚᱱᱠᱟ ᱫᱟᱹᱲ ᱦᱚᱞᱮ ᱫᱟ. ᱲ ᱫᱟᱹᱲ ᱵᱟᱲᱟ ᱦᱚᱪᱚ ᱠᱟ ᱠᱚᱜᱮ ᱭᱟ᱾
ᱩᱢ. ᱟᱪᱪᱷᱟ ᱪᱷᱟ ᱧᱮᱞ ᱠᱟᱱᱤᱧ ᱟᱪᱷᱮ ᱵᱤᱨ ᱥᱩᱠᱨᱤ ᱟᱨ ᱟᱨ ᱡᱟᱦᱟᱭ ᱫᱚᱠᱚ ᱟᱥᱩᱞ ᱠᱚᱣᱟ ᱮᱠᱤ ᱜᱮᱛ ᱠᱚ ᱧᱮᱞᱚᱜ-ᱟ ᱢᱟᱱᱮ ᱢᱤᱫ ᱜᱮᱛ ᱠᱚ ᱧᱮᱞᱚ ᱟᱠᱩ ᱥᱮ᱾ ᱵᱤᱨ ᱥᱩᱠᱨᱤ ᱫᱚ ᱱᱟᱥᱮᱱᱟᱜ ᱵᱷᱮᱜᱟᱨ ᱠᱚ ᱧᱮᱞᱚᱜ ᱟᱠᱩ᱾
ᱦᱚᱭ ᱩᱱᱠᱩ ᱫᱚ ᱠᱟᱹᱴᱤᱡ ᱵᱷᱮᱜᱟᱨ ᱠᱚ ᱧᱮᱞᱚᱜ-ᱟ ᱟᱛᱩ ᱨᱮᱱ ᱥᱩᱠᱨᱤ ᱫᱚ ᱚᱱᱠᱟ ᱦᱮᱸᱫᱮ ᱦᱮᱸᱫᱮ ᱦᱮᱸᱫᱮ ᱧᱚᱜ ᱠᱚ ᱧᱮᱞᱚᱜ-ᱟ ᱠᱤᱢᱵᱟ ᱠᱟᱵᱽᱨᱟ ᱠᱟᱵᱽᱨᱟ ᱠᱚ ᱧᱮᱞᱚᱜᱼᱟ ᱢᱮᱱᱠᱷᱟ. ᱱ᱾ ᱩᱱᱠᱩ ᱦᱟᱸᱜ ᱵᱤᱨ ᱨᱮᱱ ᱥᱩᱠᱨᱤ ᱫᱚ ᱯᱩᱨᱟᱹ ᱢᱟᱱᱮ ᱪᱮᱫ ᱠᱚ ᱞᱟᱹᱭᱟ᱾ ᱟᱨᱟᱜ ᱟᱨᱟᱜ ᱧᱚᱜ ᱵᱟᱦᱵᱽ ᱠᱚ ᱧᱮᱞᱚᱜ ᱛᱟᱠᱚᱣᱟ ᱩᱱᱠᱩ ᱫᱚ ᱦᱟᱸ ᱟᱨᱟᱜ ᱟᱨᱟᱜ ᱧᱚᱜ᱾ ᱧᱮᱞᱚᱜ ᱜᱮᱭᱟ ᱠᱚ ᱟᱨ ᱩᱱᱠᱩᱣᱟᱜ ᱢᱟᱱᱮ᱾ ᱢᱚᱪᱟ ᱠᱚᱫᱚ ᱠᱟᱴᱤᱡ ᱟᱰᱤ ᱪᱩᱭᱞᱩ ᱪᱩᱭᱞᱩ ᱧᱚᱜ ᱜᱮᱛᱟ ᱠᱚᱣᱟ᱾ ᱪᱷᱩᱪᱟ. ᱪᱷᱩᱪᱟ. ᱧᱚᱜ ᱜᱮᱛᱟ ᱠᱚᱣᱟ ᱦᱟᱸᱜ ᱢᱟᱱᱮ ᱧᱮᱞ ᱫᱚ ᱚᱱᱠᱟ ᱠᱚ ᱧᱮᱞᱚᱜ ᱜᱮᱭᱟ ᱠᱤᱪᱷᱩ ᱮᱴᱟ ᱢᱟᱱᱮ ᱠᱤᱪᱷᱩᱴᱟ ᱠᱚ ᱟᱞᱟᱫᱟ ᱧᱚᱜᱚᱜ ᱜᱮᱭᱟ ᱢᱟᱱᱮ ᱟᱛᱩ ᱴᱚᱞᱟᱨᱮᱱ ᱥᱩᱠᱨᱤ ᱠᱷᱚᱱᱟᱜ ᱫᱚ
ᱚ ᱟᱪᱪᱷᱟ ᱟᱪᱪᱷᱟ ᱤᱧ ᱫᱚ ᱟᱨ ᱟᱦ ᱢᱟᱱᱮ ᱧᱮᱞ ᱫᱚ ᱵᱟᱹᱧ ᱧᱮᱞ ᱠᱟᱫ ᱠᱚᱣᱟ ᱤᱧ ᱵᱤᱨ ᱥᱩᱠᱨᱤ ᱛᱚᱵᱮᱧ ᱟᱸᱡᱚᱢ ᱠᱟᱫᱟ ᱚᱱᱠᱟ᱾ ᱟᱪᱪᱷᱟ ᱟᱫᱚ ᱢᱮᱱᱫᱟᱹᱧ ᱡᱮ ᱰᱟᱴᱟ ᱦᱚᱸ ᱢᱮᱱᱟᱜ ᱛᱟᱠᱚᱣᱟ ᱠᱤ ᱵᱟᱭᱨᱮ ᱥᱮᱫ ᱨᱮ ᱚᱱᱠᱟ ᱟᱨᱠᱤ᱾ ᱯᱷᱚᱱ ᱠᱚᱨᱮᱧ ᱧᱮᱞ ᱠᱟᱫᱟ᱾
ᱦᱳᱭ ᱡᱟᱦᱟᱭ ᱜᱮ ᱢᱟᱱᱮ ᱡᱟᱦᱟᱭ ᱥᱩᱠᱨᱤ ᱴᱟᱜ ᱫᱚ ᱟᱹᱰᱤ ᱢᱟᱨᱟᱝ ᱜᱮᱭᱟᱭ ᱥᱮ ᱵᱚᱭᱮᱥᱴᱟ ᱵᱮᱥᱤᱭ ᱠᱟᱱ ᱛᱟᱭᱟ ᱩᱱᱤ ᱫᱚ᱾ ᱤᱱᱠᱟᱹ ᱰᱟᱴᱟ ᱦᱟᱸᱜ ᱪᱮᱛᱟᱱ ᱥᱮᱫ ᱨᱟᱠᱟᱵ ᱠᱟᱱ ᱛᱟᱭᱟ ᱚᱱᱠᱟ ᱢᱟᱱᱮ ᱟᱨ ᱵᱟᱠᱷᱟᱱ ᱱᱚᱠ ᱚᱱᱠᱟ ᱱᱟᱦᱟᱜ ᱡᱩᱫᱤ ᱚᱱᱠᱟ ᱵᱮᱥᱤ ᱵᱟᱭ ᱢᱟᱨᱟᱝ ᱜᱮᱭᱟ ᱥᱮ ᱵᱮᱥᱤ ᱵᱟᱭ ᱵᱚᱭᱮᱥ ᱜᱮᱭᱟ᱾ ᱩᱱ ᱵᱮᱥᱤ ᱩᱢᱮᱨ ᱦᱚ ᱵᱟᱝ ᱦᱩᱭ ᱠᱟᱱ ᱛᱟᱭᱟ ᱛᱟᱦᱚᱞᱮ ᱱᱚᱝᱠᱟᱱ ᱥᱟᱫᱷᱟᱨᱚᱱ ᱟᱵᱚ ᱱᱚᱣᱟ ᱟᱹᱛᱩ ᱴᱚᱞᱟ ᱨᱮᱱ ᱥᱩᱠᱨᱤ ᱠᱚ ᱞᱮᱠᱟ ᱜᱮ ᱦᱟᱸᱜ ᱟᱨ ᱡᱩᱫᱤ ᱟᱹᱰᱤ ᱢᱟᱨᱮ ᱧᱚᱜ ᱥᱩᱠᱨᱤ ᱠᱟᱱᱟᱭ ᱛᱟᱦᱚᱞᱮ ᱠᱷᱟᱱ ᱫᱚ ᱩᱱᱤ ᱫᱚ ᱦᱟᱸᱜ ᱟᱹᱰᱤ ᱢᱟᱱᱮ ᱪᱮᱫ ᱠᱚ ᱞᱟᱹᱭᱟ ᱰᱮᱴᱟ ᱰᱟᱴᱟ ᱠᱚᱦᱚ ᱚᱰᱚᱠ ᱠᱚᱜ ᱛᱟᱭ ᱜᱮᱭᱟ
ᱮᱱ ᱦᱚ ᱟᱪᱪᱷᱟ ᱟᱪᱪᱷᱟ ᱟᱪᱪᱷᱟ ᱦᱳᱭ ᱦᱳᱭ ᱟᱨᱠᱤ ᱤᱧ ᱦᱳᱭ ᱦᱳᱭ ᱞᱟᱹᱭᱢᱮ
ᱢᱮᱱ ᱫᱤᱧ ᱟᱯᱮᱥᱮᱱ ᱫᱚ ᱛᱟᱦᱞᱮ ᱚᱱᱠᱟ ᱟᱹᱛᱩ ᱴᱚᱞᱟ ᱯᱟᱲᱟ ᱠᱚᱨᱮ ᱥᱩᱠᱨᱤ ᱠᱚᱯᱮ ᱪᱟᱥ ᱵᱟᱲᱟ ᱠᱚᱜᱮᱭᱟ ᱥᱮ ᱵᱟᱝ
ᱟ... ᱟᱞᱮ ᱦᱩᱭᱩᱜ ᱠᱟᱱᱟ ᱢᱟᱱᱮ ᱥᱩᱨ ᱟᱹᱛᱩ ᱠᱚᱨᱮ ᱫᱚᱠᱚ ᱪᱟᱥ ᱠᱚᱣᱟ ᱠᱤᱱᱛᱩ ᱟᱞᱮ ᱟᱹᱛᱩ ᱫᱚ ᱥᱩᱠᱨᱤ ᱫᱚ ᱵᱟᱝᱠᱚ ᱪᱟᱥ ᱠᱟᱜ ᱠᱚᱣᱟ ᱦᱟᱸᱜ ᱵᱟᱝᱠᱚ ᱟᱥᱩᱞ ᱠᱟᱫ ᱠᱚᱣᱟ ᱳᱭ.... ᱟᱞᱮ ᱟᱛᱩ ᱨᱮᱫᱚ ᱦᱩᱭᱩᱜ ᱠᱟᱱᱟ ᱳᱭ ᱰᱟᱝᱨᱤ ᱠᱚ ᱛᱟᱨᱯᱚᱨᱮ ᱢᱮᱨᱚᱢ ᱠᱩ ᱥᱤᱢ ᱠᱩ ᱜᱮᱰᱮ ᱠᱚ ᱱᱩᱝᱠᱩ ᱫᱚᱠᱚ ᱟᱥᱩᱞ ᱠᱟᱜ ᱠᱚᱣᱟ ᱳᱭ ᱥᱩᱠᱨᱤ ᱫᱚ ᱵᱟᱝ ᱠᱚ ᱟᱥᱩᱞ ᱠᱟ ᱠᱚᱣᱟ ᱦᱟᱸᱜ
ᱟᱪᱪᱷᱟ ᱟᱪᱪᱷᱟ ᱟᱪᱪᱷᱟ
ᱦᱚᱭ
ᱱᱤᱛᱚᱜ ᱦᱚᱸᱛᱚ ᱥᱩᱠᱨᱤ ᱫᱚ ᱦᱟᱸᱜ ᱟᱹᱥᱩᱞ ᱫᱚᱟᱸᱜ ᱟᱭᱢᱟ ᱡᱟᱭᱜᱟ ᱨᱮᱜᱮ ᱦᱟᱸᱜ ᱟᱹᱥᱩᱞ ᱫᱚᱠᱚ ᱟᱹᱥᱩᱞᱮᱫ ᱠᱚᱜᱮᱭᱟ ᱧᱮᱞ ᱠᱚ ᱧᱮᱞᱚᱜ ᱠᱟᱱᱟ ᱦᱮᱸ ᱵᱟᱝ
ᱦᱳᱭ ᱦᱳᱭ
ᱟᱫᱚ ᱚᱱᱟ ᱠᱚᱦᱚᱸ ᱡᱚᱫᱤ ᱨᱳᱜ ᱨᱳᱜᱽ ᱟᱡᱟᱨ ᱠᱚᱦᱚᱸ ᱡᱩᱫᱤ ᱦᱩᱭᱩᱜᱼᱟ ᱥᱮ ᱟᱹᱰᱤ ᱞᱚᱜᱚᱱ ᱠᱚ ᱜᱩᱡᱩᱜᱼᱟ ᱛᱚ
ᱦᱳᱭ ᱦᱳᱭ ᱦᱳᱭ ᱛᱟᱨᱯᱚᱨᱮ ᱟᱞᱮ ᱟᱛᱳ ᱨᱮᱞᱤᱧ ᱧᱮᱞ ᱮᱫᱟ ᱢᱟᱱᱮ ᱯᱨᱚᱛᱮᱠᱴᱤ ᱚᱲᱟᱜ ᱨᱮ ᱟᱸ ᱵᱷᱟᱜᱤ ᱜᱮ ᱢᱮᱨᱚᱢ ᱠᱚᱠᱚ ᱟᱹᱥᱩᱞ ᱫᱚᱦᱚ ᱟᱠᱟᱫ ᱠᱚᱣᱟ ᱟᱹᱥᱩᱞᱮᱫ ᱠᱚᱣᱟ ᱠᱚ ᱚᱱᱮ ᱢᱮᱨᱚᱢ ᱜᱮ ᱡᱟᱥᱛᱤ ᱠᱟᱭ ᱛᱮ ᱠᱚ ᱟᱥᱩᱞᱮᱫ